ᱦᱳᱭ ᱟᱸᱡᱚᱢᱮᱜᱭᱟ ᱵᱤᱱ?
ᱦᱮᱞᱳ!
ᱦᱮᱸ ᱦᱮᱞᱳ!
ᱟᱹᱰᱤ ᱵᱷᱤᱛᱨᱤ ᱨᱮᱵᱮᱱ ᱨᱚᱲᱮᱫ ᱠᱟᱱ ᱫᱚ ᱾
ᱚ ᱵᱟᱭ ᱟᱸᱡᱚᱢᱚᱜ ᱠᱟᱱᱛᱮ?
ᱦᱳᱭ ᱦᱳᱭ ᱱᱤᱛᱚᱜ ᱱᱟᱜ ᱠᱟᱹᱴᱤᱡ ᱟᱸᱡᱚᱢᱚᱜ ᱠᱟᱱᱟ ᱥᱮ ᱾
ᱟᱪᱪᱷᱟ ᱟᱪᱪᱷᱟ, ᱟᱨ ᱪᱤᱠᱟᱹᱭ ᱫᱟᱵᱮᱱ?
ᱱᱚᱜᱼᱚᱭ ᱟᱹᱞᱤᱧ ᱢᱟ ᱦᱟᱹᱥᱩᱣᱟᱹ ᱠᱚᱞᱤᱧ ᱨᱟᱥᱮᱨᱮᱜ-ᱟ᱾
ᱟᱪᱪᱷᱟ᱾ ᱱᱟᱯᱟᱭ ᱜᱮᱭᱟᱵᱮᱱ ᱦᱚᱸ ᱟᱹᱞᱤᱧ ᱦᱚᱞᱤᱧ ᱫᱩᱲᱩᱵ ᱟᱠᱟᱱᱟ᱾
ᱚᱲᱟᱜ ᱨᱮᱜᱮ ᱥᱮ?
ᱦᱳᱭ ᱦᱳᱭ ᱚᱲᱟᱜ ᱨᱮᱜᱮ᱾
ᱡᱚᱢ ᱫᱚ ᱵᱟᱲᱟ ᱠᱚ ᱫᱚ ᱦᱩᱭ ᱵᱟᱲᱟᱭᱱᱟ ᱥᱮ?
ᱟ ᱦᱳᱭ ᱵᱟᱹᱥᱭᱟᱹᱢ ᱢᱟ ᱦᱩᱭᱮᱱ ᱜᱮ᱾ ᱟᱨ ᱟᱵᱮᱱ ᱵᱮᱥ ᱵᱟᱲᱟ ᱜᱮᱭᱟ ᱥᱮ ᱚᱲᱟᱜ ᱠᱚᱨᱮ?
ᱦᱮᱸ ᱚᱲᱟᱜ ᱠᱚᱨᱮᱱ ᱦᱚᱲ ᱦᱚᱸ ᱵᱮᱥ ᱵᱟᱲᱟᱜ ᱜᱮ ᱟᱹᱞᱤᱧ ᱦᱚᱸ ᱵᱮᱥ ᱵᱟᱲᱟᱜ ᱜᱮ ᱦᱮᱱᱟᱜ ᱟᱠᱟᱫ ᱞᱤᱧᱟᱹ᱾
ᱟᱪᱪᱷᱟ ᱟᱨ ᱫᱟᱜ ᱡᱟᱹᱲᱤ ᱠᱚ ᱛᱤᱱᱟᱹᱜ ᱥᱟᱺᱜᱤᱧ ᱟᱨᱠᱤ?
ᱫᱟᱜ ᱡᱟᱹᱲᱤ ᱫᱚ ᱟᱞᱮᱥᱮᱱ ᱫᱚ ᱱᱤᱛᱚᱜ ᱫᱚ ᱵᱚᱨᱛᱚᱢᱟᱱ ᱫᱚ ᱮ ᱛᱷᱤᱨ ᱵᱟᱲᱟ ᱦᱟᱛᱟᱲ ᱟᱠᱟᱫᱟ᱾
ᱟᱪᱪᱷᱟ᱾
ᱟᱨ ᱱᱤᱛᱚᱜ ᱢᱟ ᱠᱷᱮᱛ ᱠᱚᱦᱚᱸ ᱵᱟᱹᱭ ᱵᱟᱹᱭᱛᱮ ᱨᱚᱦᱚᱲᱚᱜ ᱠᱟᱱ᱾
ᱦᱳᱭ᱾
ᱟᱨ ᱟᱯᱮᱥᱮᱱ ᱫᱚ?
ᱟᱞᱮᱥᱮᱱ ᱢᱟ ᱚᱱᱠᱟ ᱜᱮ ᱛᱤᱦᱤᱧ ᱢᱟ ᱫᱚᱢᱮ ᱥᱤᱛᱩᱝ ᱠᱟᱜ-ᱟᱭ ᱢᱮᱱᱠᱷᱟᱱ ᱮᱸ ᱫᱟᱜ ᱢᱟ ᱵᱟᱭ ᱫᱟᱜ ᱞᱮᱠᱟ ᱢᱟ ᱵᱟᱭ ᱧᱮᱞᱚᱜ ᱠᱟᱱ ᱦᱟᱸᱜ ᱛᱤᱦᱤᱧ ᱫᱚ᱾
ᱦᱮᱸ᱾
ᱟᱫᱚ ᱦᱟᱸᱜ ᱪᱤᱠᱟᱹᱭ-ᱟ ᱦᱟᱸᱜ ᱢᱟᱢᱟᱸᱱ ᱠᱚᱛᱮ ᱡᱩᱫᱤ ᱫᱟᱜ ᱠᱷᱟᱱᱮ?
ᱜᱚᱨᱚᱢ ᱢᱟ ᱠᱟᱡᱟᱜ ᱜᱮ ᱟᱹᱭᱠᱟᱹᱜ ᱠᱟᱱᱟ ᱥᱮ ᱟᱜᱟᱨ ᱡᱩᱫᱤ ᱢᱟᱡᱟᱸᱱ ᱥᱮᱱ ᱫᱟᱜ ᱞᱮᱠᱷᱟᱱᱡ ᱢᱟ ᱵᱷᱟᱜᱤ ᱵᱷᱟᱜᱤ ᱠᱚᱜ ᱜᱮ᱾
ᱦᱳᱭ ᱦᱳᱭ᱾ ᱨᱚᱦᱚᱭ ᱠᱚᱯᱮ ᱨᱚᱦᱚᱭᱮᱜ-ᱟ ᱥᱮ ᱟᱹᱣᱨᱤᱭᱟᱜ-ᱟ?
ᱦᱮᱸ ᱵᱟᱹᱠᱤ ᱠᱚᱫᱚ ᱠᱚ ᱨᱚᱦᱚᱭ ᱪᱟᱵᱟᱣ ᱟᱠᱟᱜ-ᱟ ᱱᱟᱦᱟᱸᱜ ᱪᱟᱵᱟ ᱞᱮᱠᱟ ᱫᱚ ᱟᱨ ᱠᱚᱭᱮᱠᱴᱟ ᱱᱚᱝᱠᱟ ᱵᱤᱜᱷᱟᱹ ᱵᱤᱥ ᱯᱚᱸᱪᱤᱥ ᱛᱤᱨᱤᱥ ᱜᱟᱱ ᱢᱮᱱᱟᱜ-ᱟ᱾
ᱟᱪᱪᱷᱟ᱾
ᱟᱨ ᱵᱟᱝᱠᱷᱟᱱ ᱫᱚ ᱡᱟᱹᱥᱛᱤ ᱵᱟᱠᱷᱚᱱ ᱫᱚᱠᱚ ᱨᱚᱦᱚᱭ ᱪᱟᱵᱟᱣ ᱠᱟᱫᱟ᱾
ᱦᱳᱭ ᱦᱳᱭ᱾
ᱟᱯᱮᱥᱮᱱ ᱫᱚ ᱦᱩᱲᱩ ᱜᱮᱠᱚ ᱨᱚᱦᱚᱭᱮᱜᱼᱟ?
ᱮᱸ ᱦᱳᱭ ᱦᱳᱭ ᱦᱩᱲᱩ ᱜᱮ᱾
ᱢᱟᱱᱮ ᱜᱟᱹᱪᱷᱤ ᱠᱟᱛᱮᱜ ᱥᱮ ᱱᱚᱣᱟ ᱜᱩᱪᱷᱤ ᱠᱟᱛᱮᱜ?
ᱮᱸ ᱦᱮᱜ ᱪᱮᱜ ᱠᱟᱛᱮᱜ?
ᱜᱩᱪᱤ ᱜᱩᱪᱤ᱾
ᱵᱟᱹᱞᱤᱧ ᱵᱩᱡ ᱫᱟᱲᱮᱭᱟ-ᱫᱟ?
ᱢᱟᱱᱮ ᱦᱩᱲᱩ ᱠᱚ ᱨᱚᱦᱚᱭᱟᱥᱮ ᱟᱜᱟᱢᱤ ᱨᱮ᱾ ᱚᱱᱟᱜᱮ ᱛᱩᱫ ᱠᱟᱛᱮᱜ ᱠᱚ ᱨᱚᱦᱚᱭᱟ ᱥᱮ ᱟᱵᱟᱨ?
ᱦᱳᱭ ᱦᱳᱭ ᱛᱩᱜ ᱠᱟᱛᱮᱜ ᱜᱮ᱾
ᱟᱨ ᱱᱚᱣᱟ ᱨᱚᱦᱚᱭᱟᱜ ᱟᱞᱮ ᱥᱮᱫ ᱫᱚ ᱚᱱᱮ ᱰᱟᱭᱨᱮᱴ ᱚᱱᱟ ᱟᱯᱷᱚᱨᱟᱜ ᱜᱮ᱾
ᱚ ᱟᱪᱪᱷᱟ᱾ ᱢᱟᱱᱮ ᱚᱸᱰᱮ ᱮᱱᱮ ᱠᱷᱮᱛ ᱨᱮᱜᱮ ᱯᱮ ᱮᱸ ᱢᱟᱱᱮ ᱤᱧ ᱞᱟᱦᱟ ᱠᱷᱚᱱᱟᱜ ᱦᱩᱲᱩ ᱯᱮ ᱮᱨ ᱤᱭᱟᱹ ᱠᱟᱫᱟ ᱚᱱᱟᱜᱮ ᱨᱚᱦᱚᱭ ᱞᱮᱠᱟ ᱦᱩᱭ ᱟᱠᱟᱱᱟ ᱥᱮ ᱪᱮᱜ?
ᱦᱳᱭ ᱦᱳᱭ।
ᱚ।
ᱢᱟᱱᱮ ᱢᱤᱫ ᱡᱟᱭᱜᱟᱛᱮ ᱟᱨᱠᱤ ᱥᱤ ᱵᱟᱲᱟ ᱠᱟᱛᱮᱫ ᱥᱟᱯᱷᱟ ᱵᱟᱲᱟ ᱠᱟᱛᱮᱫ᱾
ᱦᱳᱭ᱾
ᱢᱟᱱᱮ ᱛᱤᱱᱟᱹᱜ ᱜᱟᱱ? ᱦᱩᱲᱩ ᱨᱚᱦᱚᱭ ᱦᱩᱭᱩᱜ-ᱟ ᱡᱟᱭᱜᱟ ᱦᱤᱥᱟᱹᱵ ᱛᱮ ᱤᱱᱟᱹ ᱜᱟᱱ ᱫᱚ ᱦᱩᱲᱩ ᱪᱤᱴᱟᱹᱣ ᱦᱩᱭᱩᱜ-ᱟ?
ᱦᱳᱭ।
ᱟᱨ ᱚᱸᱰᱮ ᱜᱮ ᱜᱷᱚᱱᱚ ᱢᱟᱪᱷᱟᱛᱮ ᱡᱟᱱᱟᱢᱚᱜ-ᱟ ᱟᱫᱚ ᱚᱱᱟᱜᱮ ᱟᱵᱟᱨ ᱛᱩᱫ ᱠᱟᱛᱮᱫ ᱨᱚᱦᱚᱭ ᱦᱩᱭᱩᱜ-ᱟ ᱟᱨᱦᱚᱸ ᱟᱞᱮ ᱥᱮᱫ ᱫᱚ ᱟᱵᱟᱨ ᱚᱱᱟ ᱟᱵᱟᱨ ᱚᱱᱟ ᱜᱟᱹᱪᱷᱤ ᱛᱩᱫ ᱠᱟᱛᱮᱜ ᱠᱚ ᱨᱚᱦᱚᱭᱟ ᱥᱮ ᱨᱚᱦᱚᱭ ᱠᱟᱛᱮᱜ ᱚᱱᱟ ᱢᱟ ᱱᱟᱦᱟᱜ ᱞᱟᱜᱟᱜ-ᱟ ᱦᱩᱲᱩ᱾
ᱦᱳᱭ᱾
ᱠᱟᱡᱟᱠ ᱦᱚᱯᱚᱱ ᱦᱟᱸᱜ ᱮ ᱟᱲᱟᱜ-ᱟ, ᱟᱵᱟᱨ ᱚᱱᱟ ᱛᱩᱜ ᱠᱟᱛᱮ ᱟᱵᱟᱨ ᱟᱫᱚ ᱦᱟᱸᱜ ᱨᱚᱦᱚᱭ ᱦᱩᱭᱩᱜ-ᱟ᱾
ᱦᱳᱭ ᱦᱳᱭ᱾
ᱟᱞᱮ ᱥᱮᱫ ᱫᱚ ᱱᱟᱜ ᱵᱟᱨᱭᱟ ᱨᱚᱠᱚᱢ ᱯᱚᱫᱽᱫᱷᱚᱛᱤ ᱜᱮ ᱱᱟᱦᱟᱜ ᱦᱮᱱᱟᱜ-ᱟ᱾
ᱟᱪᱪᱷᱟ ᱟᱪᱪᱷᱟ, ᱦᱮᱸ ᱟᱨᱮ ᱥᱮᱱ ᱢᱟ ᱢᱤᱱ ᱢᱤᱱ ᱨᱚᱠᱚᱢ ᱜᱮ ᱡᱟᱦᱟᱸ ᱢᱟ ᱢᱟᱱᱮ ᱜᱷᱚᱱᱚ ᱛᱮ ᱦᱩᱭᱮᱱ ᱛᱚ ᱦᱟᱱᱮ ᱦᱩᱲᱩ ᱮᱨ ᱠᱟᱛᱮᱜ ᱡᱟᱦᱟᱸ ᱫᱚ ᱛᱚᱞᱟᱜ ᱠᱟᱱᱟ᱾ ᱚ ᱚᱱᱟᱜᱮ ᱛᱩᱫ ᱠᱟᱛᱮ ᱨᱚᱦᱚᱭ᱾
ᱚ᱾
ᱦᱳᱭ, ᱚᱱᱟ ᱢᱤᱫ ᱫᱷᱟᱨᱟ ᱛᱮᱜᱮ ᱨᱚᱦᱚᱭ ᱦᱩᱭᱩᱜ ᱠᱟᱱᱟ ᱱᱚᱛᱮ ᱢᱟ᱾
ᱦᱩᱸ, ᱟᱫᱚ ᱚᱱᱟ ᱫᱚ ᱢᱤᱱ ᱦᱤᱥᱟᱹᱵ ᱫᱚ ᱠᱷᱟᱹᱴᱱᱤ ᱦᱚᱸ ᱠᱚᱢ ᱧᱚᱜ ᱜᱮᱭᱟ᱾
ᱦᱳᱭ ᱦᱳᱭ᱾ ᱢᱤᱫ ᱫᱷᱟᱣ ᱜᱮ ᱛᱩᱫ ᱠᱟᱛᱮᱜ ᱨᱚᱦᱚᱭ ᱦᱩᱭᱩᱜ ᱠᱟᱱᱟ ᱛᱚ᱾
ᱦᱮᱸ᱾ ᱛᱟᱦᱚᱞᱮ ᱟᱯᱮᱥᱮᱱ ᱫᱚ ᱱᱟᱜ ᱤᱭᱟᱹ ᱪᱮᱫ ᱠᱚ ᱱᱟᱜ ᱯᱮ ᱟᱵᱟᱫ ᱵᱟᱲᱟᱭᱮᱜ-ᱟ?
ᱵᱟᱞᱤᱧ ᱟᱸᱡᱚᱢ ᱞᱮᱫᱟ ᱟᱨ ᱢᱤᱫᱷᱟᱣ ᱞᱟᱹᱭ ᱵᱤᱱ᱾
ᱢᱮᱱᱮᱫ ᱠᱟᱱ ᱫᱟᱞᱤᱧ ᱟᱯᱮ ᱥᱮᱱ ᱫᱚ ᱟᱨᱠᱤ ᱪᱮᱫ ᱠᱚᱱᱟᱜ ᱠᱚ ᱨᱚᱦᱚᱭ ᱵᱟᱲᱟᱭ ᱜᱮᱭᱟ ᱥᱮᱠᱚ ᱚᱱᱠᱟ ᱦᱩᱲᱩ ᱴᱮᱢᱟᱱ ᱠᱚ ᱤᱭᱟᱹᱠᱩ?
ᱦᱳᱭ ᱦᱩᱲᱩ ᱠᱚ ᱤᱨ ᱦᱚᱸᱜ-ᱚᱭ ᱵᱤᱞᱤ ᱞᱮᱱᱠᱟᱱ ᱤᱨ ᱥᱟᱢᱴᱟᱣ ᱠᱟᱛᱮ ᱢᱟ ᱛᱩᱲᱤ ᱠᱚ ᱠᱟᱥᱞᱟ ᱠᱚ ᱱᱤᱭᱟᱹ ᱠᱚ ᱪᱟᱥᱚᱜᱚᱜ-ᱟ᱾
ᱦᱩᱸ᱾
ᱦᱳᱭ, ᱟᱨ ᱥᱚᱵᱽᱡᱤ ᱠᱚᱢᱟ ᱢᱮᱱᱟᱜ ᱜᱮ᱾ ᱡᱟᱦᱟᱸ ᱫᱚ ᱵᱟᱲᱜᱮ ᱠᱚᱨᱮ ᱨᱚᱦᱚᱭᱚᱜ-ᱟ, ᱱᱤᱭᱟᱹ ᱜᱷᱟᱹᱲᱤᱡ ᱢᱟ ᱵᱟᱲᱜᱮ ᱠᱚᱨᱮ ᱩᱛᱩ ᱡᱚᱢ ᱞᱮᱠᱟ ᱠᱚ ᱨᱚᱦᱚᱭ ᱠᱟᱹᱣᱱᱤᱜ-ᱟ ᱦᱚᱸᱜ-ᱚ ᱱᱚᱝᱠᱟ᱾ ᱟ ᱟᱠᱷᱨᱤᱧ ᱞᱮᱠᱟ ᱫᱚ ᱵᱟᱝᱟ ᱟᱠᱷᱨᱤᱧ ᱞᱮᱠᱟ ᱢᱟ ᱱᱤᱛᱚᱜ ᱫᱚ ᱵᱟᱭ ᱜᱟᱱᱚᱜ-ᱟ ᱥᱮ ᱫᱟᱜ ᱮᱜ ᱟᱭ᱾ ᱫᱟᱜ ᱠᱚ ᱛᱚᱵᱟᱜ ᱠᱟᱱᱟ, ᱢᱮᱱᱠᱷᱟᱱ ᱚᱱᱟᱫᱚ ᱵᱟᱭ ᱜᱟᱱᱚᱜ ᱠᱟᱱᱟ ᱚᱱᱮ ᱚᱝᱠᱟ᱾
ᱟᱯᱮ ᱥᱮᱱ ᱟᱨ ᱟᱯᱮ ᱥᱮᱱ ᱫᱚ ᱛᱟᱦᱚᱞᱮ ᱡᱚᱞᱟ ᱡᱟᱭᱜᱟ ᱠᱟᱱᱟ ᱥᱮ ᱱᱚᱣᱟ ᱠᱷᱚᱨᱟᱞᱤ ᱡᱟᱭᱜᱟ?
ᱟ ᱡᱚ ᱡᱚᱞᱟ ᱡᱟᱭᱜᱟ ᱠᱟᱱ ᱜᱮᱭᱟ᱾
ᱡᱚᱞᱟ ᱡᱟᱭᱜᱟ ᱜᱮ?
ᱦᱳᱭ। ᱫᱟᱜ ᱠᱚᱢᱟ ᱛᱟᱦᱮᱱ ᱜᱮᱭᱟ ᱥᱟᱨᱟ ᱫᱟᱜ ᱠᱚᱫᱚ ᱧᱟᱢᱚᱜ ᱜᱮᱭᱟ ᱱᱚᱛᱮ ᱫᱚ ᱵᱟᱭ ᱟᱱᱟᱴᱟ ᱩᱱᱟᱹᱜ ᱫᱚ᱾
ᱦᱮᱸ?
ᱱᱚᱛᱮ ᱫᱚ ᱫᱟᱜ ᱠᱚ ᱛᱟᱦᱮᱱ ᱜᱮᱭᱟ᱾ ᱮᱸ ᱟᱯᱮ ᱠᱚᱥᱮ ᱫᱚ?
ᱟᱞᱮ ᱠᱚᱥᱮᱫ ᱦᱚᱸ ᱫᱟᱜ ᱫᱚ ᱛᱟᱦᱮᱱ ᱜᱮᱭᱟ ᱢᱟᱱᱮ ᱡᱚᱞᱟ ᱡᱟᱜᱟ ᱦᱚᱸ ᱢᱮᱱᱟᱜ ᱟᱠᱟᱫᱟ, ᱰᱟᱸᱜᱟ ᱡᱟᱜᱟ ᱦᱚᱸ ᱢᱮᱱᱟᱜ ᱟᱠᱟᱫᱟ᱾ ᱵᱟᱱᱟᱨ ᱜᱮ ᱢᱮᱥᱟ ᱢᱤᱥᱤ ᱦᱮᱱᱟᱜ ᱟᱠᱟᱫᱟ ᱞᱮ ᱢᱟᱱᱮ ᱡᱮᱴᱟ ᱞᱟᱛᱟᱨ ᱥᱮᱫ ᱠᱷᱮᱛ ᱢᱮᱱᱟᱜ-ᱟ, ᱪᱩᱨᱛᱤ ᱠᱷᱚᱱ ᱚᱱᱟ ᱫᱚ ᱫᱟᱜ ᱡᱚᱢᱟᱜ ᱛᱮ ᱚᱱᱟ ᱫᱚ ᱡᱚᱞᱟ ᱡᱟᱭᱜᱟ ᱟᱨ ᱡᱮᱴᱟ ᱡᱟᱭᱜᱟ ᱨᱮ ᱫᱟᱜ ᱱᱟᱦᱟᱸᱜ ᱥᱩᱨᱛᱤ ᱠᱷᱚᱱ ᱵᱟᱝ ᱡᱚᱢᱟᱜᱼᱟ, ᱚᱱᱟ ᱫᱚ ᱛᱷᱚᱲᱟ ᱰᱟᱸᱜᱟ ᱡᱟᱭᱜᱟ ᱦᱳᱭᱳᱜ
ᱦᱳᱭ ᱦᱳᱭ, ᱚᱱᱟᱛᱮ ᱟᱯᱮ ᱥᱮᱫ ᱠᱩ ᱪᱟᱥ ᱦᱩᱭᱩᱜᱼᱟ?
ᱟᱞᱮ ᱥᱮᱱ ᱫᱚ ᱦᱩᱲᱩ, ᱯᱟᱴ, ᱛᱩᱲᱤ, ᱜᱩᱦᱩᱢ,
ᱟᱪᱪᱷᱟ, ᱯᱟᱴ ᱠᱚ ᱦᱚᱸ ᱯᱮ ᱮᱨ ᱜᱮᱭᱟᱠᱤ ᱵᱟᱝ ᱥᱮ,
ᱦᱳᱭ ᱦᱳᱭ, ᱱᱚᱜᱼᱚᱭ ᱱᱤᱛᱚᱜ ᱫᱚ ᱯᱟᱴ ᱜᱮᱫ ᱥᱤᱡᱤᱱ ᱠᱟᱱᱟ ᱟᱞᱮ ᱥᱮᱱ ᱫᱚ᱾
ᱜᱮᱫ ᱟᱯᱮ ᱱᱤᱛᱳᱜ ᱫᱚ?
ᱦᱳᱭ ᱱᱚᱜᱼᱚᱭ ᱯᱟᱴᱟ ᱜᱚᱰᱟ ᱥᱮᱫ ᱨᱮᱜᱮ ᱦᱮᱱᱟᱜ ᱞᱮᱭᱟ, ᱟᱫᱚ ᱱᱚᱜᱼᱚᱭ ᱦᱟᱹᱥᱩᱣᱟᱹ ᱱᱟᱸᱜ ᱞᱤᱧ ᱫᱷᱟᱨ ᱮᱫ-ᱟ᱾
ᱟᱪᱪᱷᱟ ᱟᱪᱪᱷᱟ, ᱟᱪᱪᱷᱟ ᱯᱟᱴ ᱢᱟ ᱵᱤᱱ ᱞᱟᱹᱭ ᱠᱮᱫ-ᱟ ᱟᱞᱮ ᱥᱮᱫ ᱢᱟ ᱪᱟᱥ ᱠᱩ ᱵᱟᱭ ᱦᱩᱭᱩᱜᱼᱟ ᱯᱟᱴ ᱠᱚ ᱫᱚ, ᱮᱻ ᱪᱮᱫ ᱞᱮᱠᱟ, ᱢᱟᱲᱟᱝ ᱪᱮᱠᱟ ᱠᱟᱛᱮ ᱯᱮ ᱨᱚᱦᱚᱭᱟ?
ᱢᱟᱲᱟᱝ ᱫᱷᱚ ᱱᱟᱦᱟᱜ ᱠᱷᱮᱛ ᱠᱚ ᱫᱟᱜ ᱵᱟᱲᱟ ᱠᱟᱛᱮᱫ ᱥᱮ ᱚᱱᱟ ᱦᱳᱲᱳ ᱠᱚ ᱨᱟᱠᱟᱵ ᱮᱱᱟ ᱥᱮ?
ᱦᱳᱭ,
ᱦᱳᱲᱳ ᱠᱚ ᱨᱟᱠᱟᱵ ᱵᱟᱲᱟ ᱠᱟᱛᱮᱫ ᱱᱟᱦᱟᱸᱜ ᱚᱱᱟ ᱫᱚ ᱱᱟᱸᱜ ᱥᱤ ᱦᱩᱭᱩᱜ-ᱟ ᱾
ᱦᱳᱭ,
ᱥᱤ ᱵᱟᱲᱟ ᱠᱟᱛᱮ ᱦᱟᱥᱠᱟ ᱠᱚ ᱱᱟᱦᱟᱜ ᱚᱱᱟ ᱞᱟᱸᱰᱷᱟ ᱠᱚ ᱡᱟᱜᱮ ᱦᱮᱱᱟᱜ ᱟᱠᱟᱫᱟ, ᱚᱱᱟ ᱠᱚ ᱜᱚᱡᱚᱜᱼᱟ, ᱢᱟᱱᱮ ᱜᱷᱟᱥ ᱠᱚᱠ ᱠᱚᱛᱷᱟᱭ ᱟᱨᱠᱤ ᱯᱚᱨᱤᱥᱠᱟᱨ ᱥᱮ ᱵᱟᱝ?
ᱦᱮᱸ ᱦᱮᱸ,
ᱡᱚᱠᱷᱚᱱ ᱜᱷᱟᱸᱥ ᱠᱚ ᱯᱚᱨᱤᱥᱠᱟᱨ ᱮᱱᱟ ᱱᱟᱜ ᱟᱫᱚ ᱱᱟᱥᱮ ᱱᱟᱥᱮ ᱠᱚ ᱫᱟᱜ ᱟᱜᱼᱟ, ᱢᱟᱱᱮ, ᱚᱱᱟ ᱡᱟᱝ ᱡᱟᱛᱮ ᱤᱭᱟᱹ ᱠᱟᱛᱮᱜ ᱡᱟᱱᱟᱢᱚᱜ
ᱟᱪᱪᱷᱟ,
ᱟᱫᱚ ᱤᱝᱠᱟ ᱵᱟᱲᱟ ᱠᱟᱛᱮᱜ, ᱥᱤ ᱵᱟᱲᱟᱛᱮ ᱚᱱᱟ ᱡᱟᱝ ᱠᱳ ᱟᱯᱷᱚᱨ ᱠᱮᱫᱼᱟ ᱯᱟᱴᱟ ᱠᱚ ᱪᱷᱤᱴᱟᱹ ᱴᱟᱹᱣ ᱠᱮᱫᱼᱟ, ᱛᱟᱨᱯᱚᱨ ᱠᱚ ᱥᱤ ᱠᱮᱫᱟ᱾ ᱥᱤ ᱵᱟᱲᱟ ᱠᱟᱛᱮᱫ ᱱᱟᱸᱜ ᱠᱚ ᱟᱲᱜᱚᱢ ᱥᱚᱢᱟᱱᱮᱜ-ᱟ᱾
ᱦᱳᱭ,
ᱟᱫᱚ ᱥᱚᱢᱟᱱ ᱵᱟᱲᱟ ᱠᱟᱛᱮ ᱟᱫᱚ ᱚᱱᱟ ᱯᱟᱴ ᱟᱲᱟᱜ ᱡᱟᱱᱟᱢᱚᱜᱼᱟ᱾ ᱟᱫᱚ ᱡᱩᱫᱤ ᱟᱹᱰᱤᱭᱟᱹᱲ ᱡᱩᱫᱤ ᱫᱟᱹᱨᱭᱟᱹ ᱞᱮᱱ ᱠᱷᱟᱱ
ᱦᱳᱭ,
ᱟᱫᱚ ᱚᱱᱟ ᱫᱚ ᱦᱟᱸᱜ ᱠᱚ ᱛᱩᱫ ᱯᱟᱛᱞᱟᱭᱟ ᱟᱨ ᱡᱩᱫᱤ ᱮᱛᱟᱝ ᱞᱮᱱ ᱠᱷᱟᱱ ᱟᱵᱟᱨ ᱦᱟᱸᱜ ᱚᱱᱟ ᱫᱚ ᱠᱚ ᱚᱠᱟ ᱠᱚᱨᱮᱱᱟᱜ ᱫᱟᱹᱨᱭᱟᱹ ᱦᱮᱱᱟᱜᱼᱟ ᱚᱱᱟ ᱠᱚᱨᱮᱱᱟᱜ ᱛᱩᱫ ᱠᱟᱛᱮᱫ ᱠᱚ ᱞᱟᱜᱟᱣᱟ ᱾
ᱦᱟᱸ ᱦᱟᱸ,
ᱛᱟᱨᱯᱚᱨᱮ ᱱᱟᱥᱮᱡᱟ ᱫᱟᱨᱮ ᱧᱮᱞᱠᱷᱟᱱ ᱦᱟᱜ ᱥᱟᱦᱟᱨ ᱥᱮ ᱱᱟᱜ ᱵᱚ ᱞᱟᱜᱟᱣᱟᱜᱼᱟ᱾
ᱡᱮ ᱫᱟᱨᱮ ᱡᱟᱛᱮ ᱦᱟᱨᱟᱜᱚᱫᱚᱜ᱾
ᱥᱟᱨ ᱠᱚ ᱞᱟᱜᱟᱜ ᱜᱮᱭᱟ ᱥᱮ?
ᱦᱮᱸ ᱥᱟᱦᱟᱨ ᱫᱚ ᱱᱤᱛ ᱠᱚᱛᱮ, ᱤᱭᱟᱹ ᱡᱟᱦᱱᱟᱜ ᱨᱮ ᱜᱮ ᱵᱮᱱ ᱪᱟᱥ ᱟᱥᱮ ᱚᱱᱟ ᱨᱮ ᱜᱮ ᱞᱟᱜᱟᱜᱼᱟ᱾
ᱦᱚᱸ, ᱟᱹᱞᱤᱧ ᱦᱚᱸ ᱵᱟᱹᱞᱤᱧ ᱵᱩᱡ ᱫᱟᱲᱮ ᱟᱵᱤᱱᱟ, ᱯᱟᱴ ᱢᱟ ᱫᱟᱨ ᱮᱢᱱᱤ ᱛᱮᱦᱚᱸ ᱢᱟ ᱦᱟᱸᱰᱮ ᱱᱟᱰᱮ ᱫᱟᱨᱮᱜ ᱜᱮ ᱦᱮᱸ ᱵᱟᱝ ᱥᱮ? ᱟᱞᱮ ᱥᱮᱫ ᱢᱟ ᱚᱱᱠᱟ ᱪᱟᱥ ᱵᱟᱭ ᱦᱩᱭᱩᱜᱼᱟ ᱥᱮ ᱵᱟᱹᱞᱤᱧ ᱵᱩᱡ ᱫᱟᱲᱮᱭᱟᱜᱼᱟ ᱚᱱᱟᱛᱮ ᱾
ᱚ ᱟᱞᱮ ᱥᱮᱱ ᱫᱚ ᱯᱨᱟᱭ ᱞᱮᱠᱟᱱ ᱡᱤᱱᱤᱥ ᱜᱮ ᱪᱟᱥ ᱫᱚ ᱦᱳᱭᱳᱜᱚᱜᱼᱟ᱾
ᱟᱪᱪᱷᱟ ᱦᱳᱭ ᱛᱟᱯᱚᱨᱮ ᱦᱟᱸᱜ ᱦᱳᱭ ᱦᱳᱭ ᱾ ᱛᱮ ᱦᱚᱸᱜᱼᱚᱭ ᱡᱮ ᱵᱤᱱ ᱢᱟᱱᱮ ᱦᱤᱛᱚᱜ ᱯᱮ ᱜᱮᱜ ᱫᱟ ᱦᱮᱸ ᱵᱟᱝᱥᱮ?
ᱦᱳᱭ ᱦᱳᱭ᱾
ᱜᱮᱜ ᱱᱚᱣᱟ ᱯᱚᱨᱮ ᱪᱮᱜ ᱯᱨᱚᱥᱮᱥ ᱪᱮᱜ ᱠᱟ?
ᱜᱮᱛ ᱠᱟᱛᱮᱜ ᱚᱱᱟ ᱫᱚ ᱟᱨᱠᱤ ᱚᱱᱟ ᱡᱮᱛᱮ ᱥᱟᱠᱟᱢ ᱢᱮᱱᱟᱜ ᱠᱟᱫᱟ
ᱦᱳᱭ᱾
ᱚᱱᱟ ᱫᱚ ᱱᱟᱦᱟᱜ ᱚᱱᱟ ᱯᱟᱴ ᱫᱟᱨᱮ ᱛᱮᱜᱮ ᱱᱟᱜ ᱯᱮᱱ ᱴᱤ ᱦᱤᱡᱩᱜᱼᱟ᱾
ᱦᱮᱸ᱾
ᱢᱟᱱᱮ ᱞᱚᱢᱵᱟ ᱯᱨᱚᱥᱮᱥᱤᱝ ᱱᱟᱜ ᱪᱟᱞᱟᱜᱼᱟ ᱾
ᱦᱮᱸ᱾
ᱛᱟᱨᱯᱚᱨᱮ ᱚᱱᱟ ᱥᱟᱠᱟᱢ ᱠᱚ ᱧᱩᱨᱦᱟᱹ ᱪᱟᱵᱟ ᱵᱟᱲᱟᱛᱮᱫ ᱚᱱᱟ ᱫᱚ ᱱᱟᱦᱟᱜ ᱫᱟᱜ ᱨᱮᱠᱚ ᱪᱟᱰᱳᱭᱟ᱾ ᱢᱟᱱᱮ ᱥᱮᱭᱟᱜ ᱞᱟᱹᱜᱤᱫ ᱡᱮᱴᱟ ᱚᱱᱟ ᱪᱷᱟᱢᱲᱟ ᱢᱮᱱᱟᱜ ᱠᱟᱫᱟ ᱥᱮ?
ᱦᱳᱭ ᱦᱳᱭ᱾
ᱚᱱᱟ ᱪᱟᱢᱲᱟ ᱥᱮᱭᱟᱛᱮ ᱡᱟᱛᱮ ᱞᱟᱹᱵᱤᱛᱚᱜ᱾
ᱟᱪ
ᱟᱫᱚ ᱱᱟᱦᱟᱜ ᱚᱱᱟ ᱡᱟᱹᱲᱤ ᱦᱟᱜ ᱠᱚ ᱩᱰᱩᱠᱮᱜᱼᱟ ᱟᱨ ᱡᱟᱹᱲᱤ ᱠᱚ ᱮᱴᱟᱜᱮᱜᱼᱟ ᱟᱨ ᱚᱱᱟ ᱥᱩᱛᱟᱹᱢ ᱛᱮᱫ ᱱᱟᱦᱱᱟᱜ ᱠᱚ ᱮᱴᱟᱜᱮᱜᱼᱟ ᱾ ᱛᱟᱯᱚᱨ ᱦᱟᱸᱱᱟᱜ ᱥᱩᱛᱟᱹᱢ ᱠᱚ ᱩᱰᱩᱠ ᱵᱟᱲᱟ ᱠᱟᱛᱮ ᱟᱸᱱᱟᱜ ᱠᱚ ᱛᱟᱥᱮ ᱨᱚᱦᱚᱲᱮᱜᱼᱟ᱾ ᱨᱚᱦᱚᱲ ᱵᱟᱲᱟ ᱠᱟᱛᱮᱫ ᱢᱚᱸᱡᱽ ᱜᱮᱠᱚ ᱥᱟᱢᱴᱟᱣᱮᱫᱼᱟ ᱛᱟᱨᱯᱚᱨ ᱱᱟᱦᱟᱜ ᱚᱱᱟ ᱟᱠᱷᱨᱤᱧ ᱨᱮᱭᱟᱜ ᱯᱨᱚᱥᱮᱥᱤᱝ ᱨᱮ ᱪᱟᱞᱟᱜᱼᱟ᱾
ᱟᱪᱪᱷᱟ᱾ ᱦᱳᱭ ᱦᱳᱭ᱾
ᱛᱟᱨᱯᱚᱨᱮ ᱚᱱᱟ ᱫᱚ ᱯᱷᱮᱠᱴᱟᱨᱤ ᱠᱚ ᱪᱟᱞᱟᱣ ᱵᱟᱲᱟ ᱠᱟᱛᱮᱫ ᱚᱠᱚᱭ ᱪᱮᱫ ᱞᱮᱠᱟ ᱠᱚ ᱵᱟᱰᱟᱭᱟ ᱪᱮᱫ ᱞᱮᱠᱟ ᱠᱟᱹᱢᱤ ᱨᱮᱠᱚ ᱞᱟᱜᱟᱣᱟ ᱚᱱᱠᱟ ᱦᱟᱜ ᱠᱟᱹᱢᱤ ᱱᱟᱦᱟᱜ ᱠᱚ ᱞᱟᱦᱟᱭᱮᱜᱼᱟ᱾
ᱦᱮᱸ ᱦᱳᱭ ᱦᱳᱭ ᱛᱚᱠᱷᱚᱱ ᱫᱚ ᱯᱷᱮᱠᱴᱚᱨᱤ ᱨᱮ ᱟᱫᱚ ᱢᱟᱱᱮ ᱛᱚᱠᱷᱚᱱ ᱫᱚ ᱟᱠᱷᱨᱤᱧ ᱦᱩᱭᱩᱜ ᱠᱟᱱᱟ ᱦᱮᱸ ᱵᱟᱝᱥᱮ?
ᱦᱳᱭ ᱦᱳᱭ᱾
ᱦᱮᱸ ᱦᱮᱸ ᱟᱨ ᱯᱟᱴ ᱠᱚᱛᱮ ᱢᱟ ᱟᱹᱰᱤ ᱠᱤᱪᱷᱩ ᱜᱮ ᱠᱟᱹᱢᱤ ᱠᱚ ᱦᱩᱭᱩᱜ ᱜᱮᱭᱟ ᱥᱮ᱾
ᱯᱞᱮ ᱫᱟᱹᱞᱤᱧ ᱯᱟᱴ ᱠᱚᱛᱮ ᱢᱟ ᱟᱹᱰᱤ ᱠᱤᱪᱷᱩ ᱠᱟᱹᱢᱤ ᱠᱚ ᱞᱟᱹᱠᱛᱤᱜ ᱜᱮᱭᱟ ᱥᱮ ᱯᱟᱴ ᱠᱚᱨᱮᱱᱟᱜ᱾ ᱦᱳᱭ
ᱯᱟᱴ ᱠᱚᱨᱮᱱᱟᱜ ᱫᱚ ᱵᱟᱵᱮᱨ ᱠᱚ ᱱᱟᱦᱟᱜ ᱠᱚ ᱵᱮᱱᱟᱣ ᱜᱮᱭᱟ ᱥᱮ᱾
ᱦᱳᱭ ᱦᱳᱭ᱾ ᱦᱚᱭ ᱟᱹᱰᱤ ᱱᱟᱯᱟᱭ᱾
ᱟᱯᱮ ᱥᱮᱱ ᱫᱚ ᱯᱟᱴ ᱫᱚ ᱵᱟᱠᱚ ᱮᱨ ᱵᱟᱲᱟᱭᱟ?
ᱵᱟᱝᱟ ᱵᱟᱝ ᱟᱞ ᱥᱮᱫ ᱵᱟᱭ ᱦᱩᱭᱩᱜ ᱵᱟᱠᱚ ᱮᱨ ᱵᱟᱲᱟ ᱠᱟᱫᱟ ᱦᱳᱭᱳᱜ ᱜᱮᱭᱟ ᱥᱮ ᱵᱟᱝᱼᱟ᱾ ᱵᱟᱹᱞᱤᱧ ᱞᱟᱹᱭ ᱫᱟᱲᱮᱭᱟᱜᱼᱟ ᱢᱮᱱᱠᱷᱟᱱ ᱵᱟᱠᱚ ᱮᱨ ᱵᱟᱲᱟ ᱟᱠᱟᱜᱼᱟ᱾
ᱚ ᱟᱯᱮ ᱥᱮᱱ ᱫᱚ ᱛᱟᱦᱚᱞᱮ ᱫᱷᱤᱨᱤ ᱡᱟᱭᱜᱟ ᱠᱟᱱᱟ ᱥᱮ?
ᱦᱳᱭ ᱫᱷᱤᱨᱤ ᱦᱚᱸ ᱦᱳᱭ ᱫᱷᱤᱨᱤ ᱫᱷᱤᱨᱤ ᱜᱮ ᱵᱮᱥᱤ ᱢᱮᱱᱟᱜᱼᱟ᱾ ᱱᱚᱝᱠᱟ ᱵᱟᱹᱞᱤ ᱫᱤᱥᱚᱢ ᱦᱚᱸ ᱵᱟᱭ ᱵᱟᱝ ᱠᱟᱱ ᱛᱟᱞᱮᱭᱟ᱾
ᱚ ᱛᱟᱦᱚᱞᱮ ᱟᱯᱮ ᱢᱟ ᱛᱟᱦᱚᱞᱮ ᱱᱟᱦᱟᱜ ᱱᱚᱣᱟ ᱩᱲᱤᱥᱥᱟ ᱥᱮᱱ ᱱᱟᱦᱟᱜ ᱯᱮ ᱯᱟᱲᱟᱜᱼᱟ ᱥᱮᱱ?
ᱟ ᱵᱟᱝᱼᱟ ᱩᱲᱤᱥᱥᱟ ᱥᱮᱫ ᱫᱚ ᱵᱟᱝᱼᱟ ᱵᱮᱝᱜᱚᱞ ᱜᱮ, ᱩᱲᱤᱥᱥᱟ ᱵᱳ ᱰᱟᱨ ᱫᱷᱟᱨᱮ ᱜᱮ ᱠᱟᱱᱟᱞᱮ᱾
ᱚᱭᱮᱥᱴ ᱵᱮᱝᱜᱚᱞ ᱜᱮᱥᱮ ᱱᱟᱦᱟᱜ ᱯᱮ ᱯᱟᱲᱟᱜᱼᱟ ᱵᱟᱠᱩᱲᱟ ᱥᱮᱱ?
ᱦᱳᱭ ᱦᱳᱭ᱾
ᱦᱳᱸ᱾
ᱟᱯᱮ ᱫᱚ?
ᱟᱞᱮ ᱦᱚᱸ ᱚᱭᱮᱥᱴ ᱵᱮᱝᱜᱚᱞ ᱞᱮ ᱯᱟᱲᱟᱜᱼᱟ᱾
ᱢᱮᱱᱠᱷᱟᱡ ᱚᱠᱟᱥᱮᱫ?
ᱱᱚᱣᱟ ᱵᱮᱱ ᱟᱸᱡᱚᱢ ᱟᱠᱟᱫᱟ ᱫᱚᱠᱠᱷᱤᱱ ᱫᱤᱱᱟᱡᱽᱯᱩᱨ᱾
ᱦᱳᱭ ᱦᱳᱭ ᱟᱸᱡᱚᱢ ᱟᱠᱜᱼᱟ ᱞᱤᱧ᱾
ᱦᱳᱭ ᱾
ᱦᱳᱭ ᱯᱟᱴ ᱪᱟᱥ ᱢᱟ ᱟᱹᱞᱤᱧ ᱢᱟ ᱵᱷᱤᱰᱤᱭᱳ ᱠᱚᱨᱮ ᱚᱱᱠᱟ ᱧᱮᱞ ᱠᱟᱫᱟᱞᱤᱧ ᱡᱮ ᱮ ᱚᱱᱛᱮ ᱜᱮ ᱵᱮᱥᱤ ᱢᱟ ᱦᱩᱭᱩᱜ ᱜᱮ᱾ ᱚᱱᱠᱟ ᱦᱚᱸ ᱢᱮᱫ ᱫᱚ ᱵᱟᱹᱞᱤᱧ ᱧᱮᱞ ᱟᱠᱟᱜᱼᱟ᱾
ᱮᱫ ᱦᱤᱡᱩᱜᱚᱜ ᱵᱤᱱ ᱛᱮ ᱥᱮᱪᱮᱫ
ᱦᱳᱭ ᱦᱳᱭ᱾
ᱦᱳᱭ ᱚᱠᱛᱚ ᱠᱚ ᱦᱩᱭ ᱞᱮᱱᱠᱷᱟᱱ ᱢᱟ ᱥᱮᱱᱚᱜ ᱦᱩᱭᱩᱜ ᱜᱮᱭᱟ᱾
ᱟ ᱟᱫᱚ ᱚᱠᱛᱚ ᱫᱚ ᱚᱠᱟᱨᱮ ᱛᱟᱦᱮᱱᱟ ᱦᱩᱲᱩ ᱠᱚ ᱨᱚᱦᱚᱭ ᱵᱟᱲᱟ ᱠᱟᱛᱮᱫ ᱦᱤᱡᱩᱜᱚᱜ ᱵᱮᱱ ᱛᱚ᱾
ᱦᱳᱭ ᱦᱳᱭ ᱩᱰᱩᱝ ᱦᱩᱭᱩᱜᱼᱟ ᱦᱮᱸ᱾ ᱟᱨ
ᱦᱳᱭ ᱦᱳᱭ᱾ ᱟᱨ ᱥᱚᱵᱡᱤ ᱠᱚᱫᱚ ᱪᱮᱫ ᱠᱚ ᱪᱟᱥ ᱡᱚᱜᱚᱜᱼᱟ ᱟᱯᱮ ᱥᱮᱡ ᱫᱚ?
ᱟᱞᱩ, ᱵᱮᱸᱜᱟᱲ, ᱯᱚᱴᱚᱞ, ᱵᱷᱩᱨᱵᱩᱴᱤ, ᱯᱩᱨᱟᱹᱭ ᱩᱢᱫᱟᱹ ᱠᱩᱱᱰᱟᱹ᱾
ᱦᱮᱸ ᱟᱪᱪᱷᱟ ᱟᱪᱪᱷᱟ᱾
ᱢᱟᱞᱦᱟᱱ, ᱞᱮᱵᱩ᱾
ᱦᱮᱸ ᱦᱳᱭ ᱟᱹᱰᱤ ᱟᱭᱢᱟ ᱡᱤᱱᱤᱥ ᱠᱚᱜᱮ ᱪᱟᱥᱚᱜᱚᱜᱼᱟ ᱦᱮᱸ ᱵᱟᱝ ᱥᱮ᱾
ᱦᱮᱸ ᱠᱩᱲᱪᱟᱹ ᱢᱟᱨᱤᱡ
ᱦᱮᱸ ᱦᱩᱸ᱾
ᱥᱟᱹᱨᱩ,
ᱦᱮᱸ ᱦᱳᱭ
ᱢᱟᱱᱮ ᱡᱚᱢ ᱛᱮᱭᱟᱜ ᱠᱚᱫᱚ ᱟᱨᱠᱤ ᱢᱤᱫᱴᱮᱡ ᱦᱚᱸ ᱵᱟᱫ ᱫᱚ ᱵᱟᱝ ᱡᱚᱛᱚ ᱜᱮ᱾
ᱟᱪᱪᱷᱟ ᱟᱪᱪᱷᱟ᱾ ᱥᱮᱱ ᱞᱮᱱᱠᱷᱟᱱ ᱢᱟ ᱡᱚᱛᱚᱜᱮ ᱧᱟᱢᱚᱜᱼᱟ ᱟᱯᱮ ᱠᱚᱥᱮᱫ ᱫᱚ ᱟᱞᱮ ᱥᱮᱫ ᱢᱟ ᱵᱟᱭ ᱧᱟᱢᱚᱜᱼᱟ᱾
ᱵᱟᱞᱤᱧ ᱵᱩᱡ
ᱢᱮᱱ ᱮᱞᱤᱧ ᱟᱞᱮ ᱥᱮᱫ ᱫᱚ ᱢᱟ ᱚᱱᱠᱟ ᱵᱟᱭ ᱧᱟᱢᱚᱜᱼᱟ, ᱥᱮ ᱡᱚᱛᱚ ᱡᱤᱱᱤᱥ ᱫᱚ ᱟᱯᱮ ᱠᱚ ᱥᱮᱫ ᱢᱟ ᱡᱚᱛᱚ ᱜᱮ ᱧᱟᱢᱚᱜ᱾
ᱦᱳᱭ ᱟᱞᱮ ᱥᱮᱱ ᱫᱚ ᱡᱩᱫᱤ ᱵᱮᱱ ᱠᱷᱟᱴᱟᱣ ᱫᱟᱲᱮᱭᱟᱜ ᱠᱷᱟᱱ ᱫᱚ ᱦᱟᱸᱜ ᱡᱚᱛᱚ ᱜᱮ ᱟᱸᱱᱟᱜ ᱵᱮᱱ ᱧᱟᱢᱮᱫᱼᱟ᱾
ᱦᱳᱭ ᱦᱳᱭ᱾
ᱟᱵᱮᱱ ᱡᱩᱫᱤ ᱵᱮᱱ ᱢᱮᱱᱠᱷᱟᱱ ᱯᱩᱠᱷᱨᱤ ᱠᱚ ᱦᱟᱹᱠᱩ ᱠᱚ ᱡᱩᱫᱤ ᱵᱮᱱ ᱪᱟᱥ ᱠᱚᱣᱟ ᱚᱱᱟ ᱦᱚᱸ ᱦᱩᱭᱩᱜᱚᱜ ᱜᱮᱭᱟ᱾
ᱦᱳᱭ ᱦᱳᱭ᱾
ᱟᱞᱮ ᱥᱮᱱ ᱫᱚ ᱦᱟᱹᱠᱩ ᱪᱟᱥ ᱦᱚᱸ ᱢᱮᱱᱟᱜ ᱠᱟᱫᱟ ᱟᱹᱰᱤ ᱨᱟᱜᱤ ᱜᱮ᱾
ᱟᱪᱪᱷᱟ᱾
ᱟᱫᱚ ᱚᱲᱟᱜ ᱨᱮ ᱟᱞᱮ ᱦᱚᱸ ᱯᱩᱠᱷᱨᱤ ᱞᱤᱥ ᱢᱮᱱᱟᱜ ᱟᱠᱟᱫᱟ ᱚᱱᱟ ᱦᱚᱸ ᱦᱟᱹᱠᱩ ᱜᱚᱜᱮ ᱦᱚᱸᱞᱮ ᱪᱟᱥ ᱵᱟᱲᱟ ᱠᱚᱜᱮᱭᱟ᱾
ᱦᱳᱭ ᱦᱳᱭ ᱦᱟᱹᱠᱩ ᱛᱮᱦᱚᱸ ᱢᱟ ᱠᱤᱪᱷᱩ ᱠᱟᱹᱣᱰᱤ ᱢᱟ ᱦᱩᱭᱩᱜ ᱜᱮᱭᱟ ᱦᱮᱸ ᱵᱟᱝ?
ᱦᱮᱸ ᱦᱟᱹᱠᱩ ᱛᱮ ᱡᱩᱫᱤ ᱵᱮᱱ ᱵᱟᱲᱟᱭ ᱠᱷᱟᱱ ᱫᱚ ᱱᱚᱣᱟ ᱦᱩᱲᱩ ᱠᱚ ᱠᱟᱹᱣᱰᱤ ᱠᱷᱚᱱ ᱫᱚ ᱡᱟᱹᱥᱛᱤ ᱜᱮ ᱧᱟᱢᱚᱜᱼᱟ᱾
ᱦᱳᱭ ᱦᱩᱲᱩ ᱪᱟᱣᱞᱮ ᱨᱮᱦᱚᱸ ᱡᱮᱢᱚᱱ ᱵᱮᱱ ᱮ ᱠᱟᱹᱣᱰᱤ ᱠᱚ ᱵᱚᱱ ᱮ ᱟᱜ ᱤᱭᱟᱹᱭᱫᱟᱭ ᱢᱮᱱᱠᱷᱟᱱ ᱪᱟᱥ ᱦᱟᱹᱠᱩ ᱪᱟᱥ ᱠᱚᱛᱮ ᱢᱟ ᱦᱩᱭᱩᱜ ᱜᱮ,